ᱦᱮᱞᱳ
ᱦᱮᱸ ᱡᱚᱦᱟᱨ ᱜᱮ᱾
ᱦᱳᱭ ᱥᱟᱹᱜᱩᱱ ᱛᱟᱜ᱾
ᱦᱮ ᱥᱟᱹᱜᱩᱱ ᱥᱮᱛᱟᱜ ᱛᱟᱨᱯᱚᱨ ᱱᱟᱯᱟᱭ ᱵᱟᱲᱟ ᱜᱮᱛᱚ?
ᱦᱳᱭ ᱱᱟᱯᱟᱭ ᱵᱟᱲᱟ ᱜᱮ᱾ ᱦᱳᱭ ᱱᱟᱯᱟᱭ ᱵᱟᱲᱟ ᱜᱮ᱾ ᱟᱨ ᱟᱢ ᱫᱚ?
ᱤᱧ ᱦᱚᱸ ᱱᱟᱯᱟᱭ ᱵᱟᱲᱟ ᱜᱮ ᱦᱮᱸᱥᱮ᱾
ᱚᱻ ᱛᱟᱦᱞᱮ ᱱᱤᱛᱳᱜ ᱫᱚ ᱪᱮᱜ ᱪᱤᱠᱟᱹ ᱦᱩᱭᱩᱜ ᱠᱟᱱᱟ
ᱟᱸ ᱪᱤᱠᱟᱹ ᱫᱚ ᱪᱮᱜ ᱦᱚᱸ ᱵᱟᱝ ᱱᱚᱸᱜᱼᱚᱭ ᱵᱮᱨᱮᱫ ᱠᱟᱱᱛᱮ ᱫᱩᱲᱩᱵ ᱛᱮᱧ ᱠᱚᱭᱚᱜ ᱵᱟᱲᱟᱭᱫᱟ ᱠᱷᱮᱛ ᱵᱟᱹᱫᱽ ᱥᱮᱫ ᱪᱮᱫ ᱞᱮᱠᱟ ᱫᱟᱜ ᱠᱚ ᱡᱟᱹᱲᱤ ᱠᱮᱫᱟᱭ ᱟᱞᱮ ᱥᱮᱜ ᱫᱚᱢᱮ ᱜᱮᱧ ᱠᱚᱭᱚᱜ ᱵᱟᱲᱟᱣᱟᱭ ᱠᱟᱱᱟ᱾
ᱚ ᱦᱚᱞᱟᱭ ᱫᱟᱜ ᱞᱮᱫᱟ ᱟᱯᱮ ᱥᱮᱱ
ᱦᱮᱸ ᱦᱚᱞᱟ ᱧᱤᱫᱟᱹᱭ ᱫᱟᱜ ᱟᱭ ᱵᱟᱝ
ᱚ ᱟᱞᱮ ᱥᱮᱫ ᱦᱚᱸ ᱧᱤᱫᱟᱹ ᱜᱮ ᱫᱟᱜ ᱠᱮᱫᱟᱭ᱾
ᱟᱪᱪᱷᱟ
ᱨᱚᱦᱚᱭ ᱠᱚ ᱮᱦᱚᱵ ᱠᱟᱜᱼᱟ ᱯᱮ?
ᱨᱚᱦᱚᱭ ᱠᱚ ᱵᱟᱝ ᱵᱟᱝ ᱟᱹᱨᱤ ᱮᱦᱚᱵ ᱦᱩᱭᱩᱜᱼᱟ᱾
ᱚ ᱛᱤᱥ ᱠᱚᱛᱮ ᱯᱮ ᱨᱚᱦᱚᱭᱟ
ᱨᱚᱦᱚᱭ ᱦᱩᱭᱩᱜᱼᱟ ᱟᱫᱚ ᱦᱮᱸᱥᱮ᱾
ᱦᱩᱸ
ᱟ ᱟᱯᱮ ᱫᱚ
ᱩ
ᱛᱚ
ᱟᱞᱮ ᱫᱚ ᱟᱹᱣᱨᱤ ᱞᱮ ᱨᱚᱦᱚᱭᱟ ᱟᱞᱮ ᱦᱚᱸ ᱛᱚᱞᱟ ᱠᱚ ᱠᱟᱹᱴᱤᱡ ᱜᱮᱭᱟ᱾
ᱟᱪᱪᱷᱟ ᱠᱟᱹᱴᱤᱡ ᱜᱮᱭᱟ ᱛᱚᱞᱟ ᱠᱚ ᱵᱟᱝ
ᱦᱳᱭ
ᱡᱚᱛᱚ ᱠᱟᱹᱢᱤ ᱦᱚᱸ ᱵᱟᱢ ᱵᱟᱰᱟᱭᱟ
ᱤᱧ ᱦᱮᱸ ᱵᱟᱰᱟᱭ ᱜᱤᱭᱟᱹᱧ
ᱟᱪᱪᱷᱟ ᱵᱷᱟᱹᱜᱤ ᱠᱟᱛᱷᱟ ᱛᱟᱦᱚᱞᱮ ᱦᱮᱸ ᱵᱷᱟᱜᱤᱛᱚ ᱥᱮᱬᱟ ᱠᱟᱜ ᱠᱚᱣᱟᱢ ᱛᱚ ᱥᱮᱬᱟ ᱫᱚᱦᱚ
ᱦᱳᱭ ᱠᱩᱲᱤ ᱜᱤᱫᱽᱨᱟᱹ ᱢᱟ ᱮᱠᱟᱞ ᱞᱟᱹᱠᱛᱤ ᱜᱮᱭᱟ᱾
ᱮᱠᱵᱟᱨᱮ ᱟᱫᱚ ᱡᱩᱫᱤ ᱠᱚ ᱠᱩᱞᱤ ᱢᱮᱭᱟ ᱪᱮᱫ ᱠᱟᱹᱢᱤ ᱨᱮᱦᱚᱸ ᱵᱟᱢ ᱴᱷᱤ ᱪᱷᱩᱞᱟᱹᱜᱼᱟ ᱟᱫᱚ ᱪᱮᱫ ᱮᱢ ᱞᱟᱹᱭᱟ
ᱦᱳᱭ ᱦᱮᱸ
ᱪᱮᱫ ᱮᱢ ᱞᱟᱹᱭᱟ ᱩᱱ ᱫᱚ ᱡᱩᱫᱤ ᱠᱚ ᱠᱩᱞᱤ ᱢᱮᱭᱟ ᱠᱚ ᱦᱮ ᱢᱟᱹᱭ ᱮ ᱠᱟᱹᱢᱤ ᱫᱚ ᱠᱟᱹᱢᱤ ᱜᱮ ᱥᱮ ᱴᱤ ᱵᱟᱰᱟᱭᱟ ᱠᱟᱹᱢᱤ ᱟᱫᱚᱢ ᱞᱟᱹᱭᱟ ᱦᱮᱸ ᱟᱫᱚ ᱡᱩᱫᱤ ᱠᱩᱞᱤ ᱢᱮᱭᱟ ᱪᱮᱜ ᱠᱟᱹᱢᱤ ᱨᱮᱦᱚᱸ ᱵᱟᱢ ᱯᱟᱹᱪᱷᱞᱟᱹᱜᱼᱟ ᱛᱚ ᱟᱫᱚ ᱩᱱ ᱥᱚᱢᱚᱭ ᱪᱮᱜ ᱦᱮᱸ ᱥᱮ ᱵᱟᱝᱮᱢ ᱞᱟᱹᱭᱟ
ᱵᱟᱝ ᱪᱮᱫ ᱞᱟᱹᱜᱤᱜ ᱤᱧ ᱯᱟᱹᱪᱷᱞᱟᱹᱜᱼᱟ ᱵᱟᱰᱟᱭ ᱠᱷᱟᱱ ᱵᱟᱰᱟᱭ ᱫᱚᱹᱧ ᱪᱮᱫᱟᱜ ᱤᱧ ᱯᱟᱹᱪᱷᱞᱟᱹᱜᱼᱟ
ᱵᱟᱢ ᱯᱟᱹᱪᱷᱞᱟᱹᱜᱼᱟ ᱛᱚ ᱟᱫᱚ ᱡᱩᱫᱤ ᱟᱫᱚ ᱡᱩᱫᱤ ᱠᱚ ᱠᱩᱞᱤ ᱢᱮᱭᱟ ᱡᱮ ᱦᱩᱲᱩ ᱨᱚᱦᱚᱭ ᱥᱚᱢᱚᱭ ᱫᱚ ᱛᱟᱦᱚᱞᱮ ᱥᱟᱢᱟᱝ ᱥᱮᱫ ᱛᱮᱢ ᱨᱚᱦᱚᱭᱟ
ᱦᱳᱭ
ᱥᱟᱢᱟᱝ ᱥᱮᱫ ᱛᱮ ᱚᱱᱛᱮᱜᱮ ᱯᱤᱪᱷᱞᱟᱹ ᱥᱮᱜ ᱫᱚ ᱵᱟᱢ ᱪᱟᱞᱟᱜᱼᱟ
ᱦᱳᱭ ᱢᱟᱨᱟᱝ ᱥᱮᱜ ᱠᱚ ᱪᱟᱞᱟᱜᱼᱟ ᱨᱚᱦᱚᱭ ᱟᱫᱚ ᱚᱝᱠᱟ ᱞᱟᱹᱭ ᱦᱩᱭᱩᱜᱼᱟ ᱛᱚ ᱚᱠᱟ ᱥᱮᱜ ᱠᱷᱚᱱ ᱚᱠᱟ ᱥᱮᱜ ᱠᱚ ᱨᱚᱦᱚᱭ ᱤᱫᱤᱭᱟ ᱞᱟᱦᱟᱥᱮᱜ ᱠᱷᱚᱱ ᱜᱮᱛᱚ ᱠᱚ ᱨᱚᱦᱚᱭᱟ ᱛᱟᱭᱚᱢ ᱥᱮᱜ ᱠᱷᱚᱱ ᱠᱚ ᱨᱚᱦᱚᱭ ᱟᱹᱜᱩᱭᱟ ᱠᱤ? ᱞᱟᱦᱟ ᱥᱮᱜ ᱠᱷᱚᱱ ᱛᱟᱭᱚᱢ ᱥᱮᱜ ᱜᱮᱠᱚ ᱨᱚᱦᱚᱭ ᱤᱫᱤᱭᱟ᱾
ᱚ ᱟᱪᱪᱷᱟ ᱦᱳᱭ ᱟᱨᱠᱤ ᱟᱫᱚ ᱚᱱᱟᱜᱮᱧ ᱠᱩᱞᱤᱭᱮᱜ ᱢᱤᱧ ᱠᱤᱱᱛᱩ ᱱᱚᱝᱠᱟ ᱠᱩᱞᱤ ᱠᱮ ᱢᱮᱭᱟ ᱢᱟ ᱟᱫᱚ
ᱟᱫᱚ ᱠᱩᱠᱞᱤ ᱦᱚᱸ ᱚᱝᱠᱟᱜᱮ ᱫᱚᱦᱚ ᱦᱩᱭᱩᱜᱼᱟ ᱡᱟᱦᱟᱸ ᱞᱮᱠᱟ ᱫᱚ ᱠᱚᱳᱥᱪᱮᱱ ᱨᱮᱱᱟᱜ ᱮᱱᱥᱟᱨ ᱦᱩᱭᱩᱜᱼᱟ
ᱟᱪᱪᱷᱟ ᱦᱳᱭ
ᱦᱳᱭ ᱾
ᱛᱟᱨᱯᱚᱨᱮ ᱟᱪᱪᱷᱟ ᱚᱱᱟ ᱫᱚ ᱦᱩᱭᱱᱟ ᱤᱱᱟᱹ ᱛᱟᱭᱚᱢ ᱪᱮᱫ ᱞᱮᱠᱟ ᱢᱚᱱᱮᱭᱟ ᱡᱮ ᱢᱤᱫᱴᱟᱝ ᱠᱩᱲᱤ ᱜᱤᱫᱽᱨᱟᱹ ᱥᱮ ᱢᱤᱫᱴᱟᱝ ᱛᱤᱨᱞᱟᱹᱣᱟᱜ ᱪᱮᱫᱮᱠᱟ
ᱦᱩᱹ ᱾
ᱟᱸ ᱟᱹᱭᱤᱱ ᱨᱮᱱᱟᱜ ᱢᱮᱫ ᱨᱮ ᱥᱮ ᱟᱭᱤᱱᱟᱜ ᱢᱮᱫ ᱨᱮ ᱥᱚᱢᱚᱛᱩᱞᱚ ᱛᱤᱱᱟᱹᱜ ᱴᱟ ᱞᱟᱹᱠᱛᱤ ᱪᱮᱫ ᱞᱮᱠᱟ ᱟᱢᱮᱢ ᱟᱹᱭᱠᱟᱹᱣ ᱠᱟᱫᱟ ᱢᱟ ᱞᱟᱹᱭ ᱢᱮ ᱾ ᱟᱢ ᱢᱟ ᱛᱤᱨᱞᱟᱹ ᱚᱱᱟ ᱠᱷᱟᱹᱛᱤᱨ ᱛᱮ ᱟᱹᱢᱤᱧ ᱠᱩᱞᱤᱭᱮᱜ ᱢᱮᱭᱟ ᱾ ᱡᱮ ᱢᱤᱫᱴᱟᱝ ᱛᱤᱨᱞᱟᱹ ᱢᱤᱫᱴᱟᱝ ᱥᱚᱢᱚᱛᱩᱞᱞᱚ ᱟᱭᱤᱱ ᱪᱮᱫ ᱞᱮᱠᱟ ᱥᱚᱢᱟᱱ ᱚᱫᱷᱤᱠ ᱦᱚᱠ ᱟᱹᱭᱫᱟᱹᱨ ᱧᱟᱢ ᱞᱟᱹᱠᱛᱤᱭᱟ ᱥᱮ ᱵᱟᱝ ᱥᱮ ᱪᱮᱫ ᱞᱮᱠᱟ ᱠᱟᱜ ᱥᱟᱱᱟᱢ ᱞᱟᱹᱜᱤᱫ ᱛᱮ ᱡᱩᱫᱤ ᱞᱟᱝ ᱧᱮᱞᱟ ᱾
ᱱᱮᱛᱟᱨ ᱫᱚ ᱱᱮᱛᱟᱨ ᱨᱮ ᱠᱚᱲᱟ ᱜᱤᱫᱽᱨᱟᱹ ᱠᱩᱲᱤ ᱜᱤᱫᱽᱨᱟᱹ ᱫᱚ ᱥᱚᱢᱟᱱ ᱚᱫᱷᱤᱠᱟᱨ ᱜᱮᱠᱚ ᱮᱢᱟ ᱠᱚᱣᱟ ᱾ ᱵᱟᱝ ᱟᱢ ᱪᱮᱫ ᱨᱮᱱᱟᱜ ᱮᱢ ᱞᱟᱹᱭ ᱦᱚᱪᱚ ᱠᱮᱜᱼᱟ ᱢᱟᱱᱮ ᱪᱮᱫ ᱨᱮᱱᱟᱜ ᱚᱫᱷᱤᱠᱟᱨ ᱧᱟᱢ
ᱥᱟᱱᱟᱢᱟᱜ ᱨᱮ ᱠᱟᱹᱢᱤ ᱤᱫᱤ ᱠᱟᱛᱮᱫ ᱮᱢ ᱞᱟᱹᱭ ᱠᱟᱹᱢᱤ ᱠᱟᱛᱮ ᱮᱢ ᱞᱟᱹᱭᱟ ᱪᱮᱫ
ᱠᱟᱹᱢᱤ ᱠᱟᱛᱮᱜ ᱠᱟᱹᱢᱤ ᱠᱟᱛᱮᱜ ᱥᱚᱢᱟᱭ ᱚᱫᱷᱤᱠᱟᱨ
ᱦᱳᱭ ᱾
ᱟᱫᱚ ᱠᱚᱥᱪᱮᱱᱴᱟᱜ ᱵᱟᱹᱧ ᱵᱩᱡᱷᱟᱹᱣ ᱫᱟᱲᱮᱭᱟᱜ ᱛᱟᱢᱟ ᱾
ᱟᱨᱮ ᱵᱟᱵᱟ ᱤᱧᱤᱧ ᱞᱟᱹᱭ ᱮᱫᱟ ᱡᱮ ᱢᱤᱫᱴᱟᱝ ᱠᱚᱨᱢᱚ ᱠᱷᱮᱛ ᱨᱚ ᱨᱮ ᱡᱟᱦᱟᱸ ᱚᱫᱷᱤᱠᱟᱨ ᱫᱚᱨᱠᱟᱨᱚᱜᱼᱟ ᱡᱮ ᱥᱚᱢᱚᱛᱩᱞᱞᱚ ᱚᱫᱷᱤᱠ ᱠᱟᱨ ᱞᱟᱹᱠᱛᱤ ᱠᱟᱱᱟ ᱥᱮ ᱵᱟᱝ ᱚᱱᱟ ᱠᱟᱛᱷᱟᱧ ᱞᱟᱹᱭ ᱦᱚᱪᱚᱭᱮᱫᱟ ᱾
ᱚᱫᱷᱤᱠᱟ ᱫᱚ ᱤᱧ ᱫᱚ
ᱢᱤᱫᱴᱟᱝ ᱠᱟᱹᱢᱤ ᱠᱷᱮᱛᱨᱮ ᱨᱮ ᱢᱤᱫᱴᱟᱝ ᱠᱩᱲᱤ ᱜᱤᱫᱽᱨᱟᱹᱣᱟᱜ ᱚᱸᱰᱮ ᱚᱫᱷᱤᱠᱟᱨ ᱢᱮᱱᱟᱜ ᱛᱟᱭᱟ ᱥᱮ ᱵᱟᱝ?
ᱠᱟᱹᱢᱤ ᱠᱷᱮᱛᱨᱮ ᱚᱫᱷᱤᱠᱟᱨ ᱦᱮᱱᱟᱜ ᱛᱟᱭᱟ ᱥᱮ ᱵᱟᱝ ᱮᱵᱚᱝ ᱦᱳᱭᱳᱜ ᱠᱟᱱᱟ ᱩᱱᱤ ᱡᱮ ᱢᱤᱫᱴᱟᱝ ᱮᱠᱩᱭᱮᱞ ᱢᱤᱫᱴᱟᱝ ᱯᱮᱢᱮᱱᱴ ᱡᱟᱦᱟᱸ ᱫᱚ ᱢᱤᱫ ᱜᱮ ᱢᱤᱫᱴᱟᱝ ᱠᱚᱲᱟ ᱜᱤᱫᱽᱨᱟᱹ ᱡᱟᱦᱟᱸ ᱞᱮᱠᱟ ᱯᱮᱢᱮᱱᱴ ᱫᱚᱨᱠᱟᱨ ᱥᱮ ᱧᱟᱢ ᱫᱚᱨᱠᱟᱨ ᱚᱱᱠᱟ ᱜᱮ ᱱᱩᱭᱦᱟᱹᱨ ᱫᱚᱨᱠᱟᱨ ᱥᱮ ᱠᱚᱲᱟ ᱜᱤᱫᱽᱨᱟᱹ ᱡᱟᱦᱟᱸ ᱞᱮᱠᱟ ᱪᱷᱩᱴᱤ ᱫᱚᱨᱠᱟᱨ ᱚᱱᱠᱟ ᱜᱮ ᱫᱚᱨᱠᱟᱨ ᱥᱮ ᱩᱱᱤ ᱠᱷᱚᱱᱟᱜ ᱡᱟᱹᱥᱛᱤ ᱪᱷᱩᱴᱤ
ᱚᱱᱟ ᱫᱚ ᱠᱟᱹᱢᱤ ᱩᱯᱚᱨ ᱱᱤᱨᱵᱷᱚᱨᱟᱭ ᱚᱠᱚᱭ ᱚᱠᱟᱞᱮᱠᱟ ᱞᱮᱠᱟᱭ ᱠᱟᱹᱢᱤᱭᱟ ᱩᱱᱤ ᱚᱱᱠᱟ ᱞᱮᱠᱟᱱ ᱠᱩᱲᱟᱹᱭ ᱧᱟᱢᱟ ᱾
ᱦᱮᱸ ᱚᱱᱟ ᱫᱚ ᱦᱮᱸᱜᱮ ᱢᱤᱫᱴᱟᱝ ᱠᱚᱲᱟ ᱟᱨ ᱠᱩᱲᱤ ᱛᱟᱞᱟᱠ ᱨᱮ ᱢᱤᱫᱴᱟᱝ ᱯᱷᱟᱨᱟᱠ ᱵᱟᱝ ᱦᱮᱱᱟᱜ ᱟᱠᱟᱫᱟ ᱚᱱᱟ ᱠᱟᱛᱷᱟ ᱜᱮ ᱚᱱᱟ ᱯᱷᱟᱨᱟᱠ ᱨᱮ ᱟᱫᱚᱧ ᱞᱟᱹᱭᱫᱟ ᱡᱚ ᱢᱤᱫ ᱚᱜ ᱠᱟᱱᱟ ᱛ ᱵᱟᱝ ᱦᱮᱸ ᱚᱱᱟ ᱠᱟᱛᱷᱟᱧ ᱞᱟᱹᱭ ᱦᱚᱪᱚᱭ ᱦᱮᱸ ᱢᱟ ᱞᱟᱹᱭ ᱢᱮ
ᱱᱮᱛᱟᱨ ᱫᱚ ᱱᱚᱝᱠᱟ ᱦᱚᱸ ᱧᱮᱞᱚᱜ ᱠᱟᱱᱟ ᱾ ᱚᱸ ᱚᱛᱷᱚᱪᱚ ᱠᱚᱲᱟ ᱜᱤᱫᱽᱨᱟᱹ ᱫᱚ ᱠᱩᱲᱤ ᱜᱤᱫᱽᱨᱟᱹ ᱠᱷᱚᱱᱟᱜ ᱡᱟᱹᱥᱛᱤ ᱠᱚ ᱠᱟᱹᱢᱤ ᱫᱟᱲᱮᱭᱟᱜᱼᱟ ᱠᱤᱱᱛᱩ ᱱᱮᱛᱟᱨ ᱧᱮᱞᱚᱜ ᱠᱟᱱᱟ ᱩᱱᱟᱹᱜ ᱫᱚ ᱵᱟᱠᱚ ᱠᱟᱹᱢᱤᱭᱟ ᱵᱮᱥᱤ ᱜᱮ ᱠᱩᱲᱤ ᱜᱤᱫᱽᱨᱟᱹ ᱠᱚ ᱠᱟᱹᱢᱤᱭᱟ ᱾ ᱟᱨ ᱱᱮᱛᱟᱨᱟᱜ ᱡᱟᱦᱟᱸ ᱠᱟᱹᱢᱤ ᱠᱩᱲᱤ ᱜᱤᱫᱽᱨᱟᱹ ᱵᱟᱠᱷᱟᱱ ᱠᱳᱱᱳ ᱠᱟᱹᱢᱤ ᱜᱮ ᱵᱟᱝ ᱯᱟᱨᱚᱢᱚᱜᱼᱟ ᱡᱟᱦᱟᱱ ᱠᱟᱹᱢᱤ ᱜᱮ
ᱦᱳᱭ ᱦᱳᱭ ᱛᱟᱦᱚᱞᱮ ᱟᱢ
ᱱᱮᱛᱟᱨ ᱮᱠᱞᱟ ᱫᱚ ᱵᱟᱝ ᱞᱟᱦᱟ ᱠᱷᱚᱱᱟ ᱜᱮ ᱠᱚᱲᱟ ᱜᱤᱫᱽᱨᱟᱹ ᱮᱠᱞᱟ ᱛᱮᱫᱚ ᱪᱮᱫ ᱠᱟᱹᱢᱤ ᱦᱚᱸ ᱜᱮ ᱵᱟᱝ ᱯᱟᱨᱚᱢᱚᱜᱼᱟ ᱠᱩᱲᱤ ᱜᱤᱫᱽᱨᱟᱹ ᱫᱚ ᱮᱠᱟᱞ ᱜᱮ ᱞᱟᱹᱠᱛᱤᱜᱼᱟ ᱾
ᱦᱳᱭ ᱦᱳᱭ ᱾
ᱡᱟᱦᱟᱸ ᱞᱮᱠᱟᱱ ᱠᱟᱹᱢᱤ ᱜᱮ ᱦᱩᱭᱮᱱ
ᱟᱫᱚᱧ ᱞᱟᱹᱭ ᱫᱟᱹᱧ ᱡᱮ ᱚᱱᱟ ᱠᱟᱛᱷᱟ ᱜᱮ ᱤᱧᱦᱚᱧ ᱞᱟᱹᱭ ᱦᱚᱪᱚᱭ ᱥᱮᱫᱟᱭ ᱡᱮ ᱟᱢ ᱡᱟᱦᱟᱸ ᱞᱮᱠᱟᱢ ᱵᱟᱲᱟᱭ ᱠᱟᱱᱟ ᱥᱮᱢ ᱵᱩᱡᱷᱟᱹᱣ ᱫᱟᱲᱮᱭᱟᱜ ᱠᱟᱱᱟ ᱾ ᱠᱟᱱᱟᱢ ᱟᱢᱟᱜ ᱢᱚᱱᱮᱛᱮ ᱡᱟᱦᱟᱸ ᱫᱚ ᱟᱢ ᱞᱮᱫᱟᱢ ᱡᱮ ᱡᱟᱹᱥᱛᱤ ᱠᱚ ᱠᱟᱹᱢᱤ ᱠᱟᱱᱟ ᱛᱟᱦᱚᱞᱮ ᱠᱤ ᱠᱚᱢᱚᱜ ᱠᱟᱱᱟ ᱞᱮᱠᱟᱢ ᱟᱹᱭᱠᱟᱹᱣ ᱮᱟ ᱡᱮ ᱪᱟᱠᱨᱤ ᱠᱷᱮᱛᱨᱮ ᱮ ᱢᱤᱫᱴᱟᱝ ᱡᱟᱦᱟᱸ ᱢᱟᱭᱱᱮ ᱥᱮᱵ ᱪᱟᱸᱫᱚ ᱨᱮ ᱢᱩᱪᱟᱹᱫ ᱨᱮ ᱡᱟᱦᱟᱸ ᱯᱚᱭᱥᱟ ᱠᱚ ᱧᱟᱢ ᱮᱫᱟ ᱴᱟᱠᱟ ᱟᱫᱚ ᱚᱱᱟ ᱠᱷᱮᱛᱨᱮ ᱨᱮ ᱟᱢ ᱪᱮᱫ ᱮᱢ ᱞᱟᱹᱭ ᱦᱚᱪᱚ ᱭᱟ?
ᱦᱩᱸᱻ ᱚᱱᱟ ᱠᱷᱮᱛᱨᱮ ᱨᱮ ᱠᱩᱲᱤ ᱜᱤᱫᱽᱨᱟᱹᱣᱟᱜ ᱥᱮ ᱠᱚᱲᱟ ᱜᱤᱫᱨᱟᱹ ᱠᱚ ᱮᱢ ᱟᱠᱟᱫ-ᱟ ᱚᱱᱟ ᱥᱚᱢᱟᱱ ᱚᱫᱷᱤᱠᱟᱟᱜᱼᱟ ᱚᱱᱟ?
ᱦᱚᱭ ᱦᱚᱭ ᱾
ᱱᱮᱛᱟᱨ ᱢᱟ ᱠᱚᱲᱟ ᱜᱤᱫᱽᱨᱟᱹ ᱢᱟ ᱚᱱᱠᱟ ᱥᱮᱨᱚᱠᱚᱢ ᱫᱚ ᱵᱟᱠᱚ ᱯᱟᱲᱦᱟᱜ ᱠᱟᱱ ᱱᱮᱛᱟᱨ ᱢᱟ ᱡᱟᱹᱥᱛᱤ ᱜᱮ ᱠᱩᱲᱤ ᱜᱤᱫᱽᱨᱟᱹ ᱜᱮᱠᱚ ᱯᱟᱲᱦᱟᱜ ᱠᱟᱱᱟ ᱟᱨ ᱛᱟᱨᱯᱚᱨᱮ ᱠᱚᱲᱟ ᱜᱤᱫᱽᱨᱟᱹ ᱫᱚ ᱪᱮᱫ ᱯᱟᱲᱦᱟᱜ ᱠᱤᱪᱷᱩ ᱫᱤᱱ ᱜᱮᱠᱚ ᱯᱟᱲᱦᱟᱜᱼᱟ ᱮᱭᱤᱪᱮᱥ ᱢᱟᱫᱽᱫᱷᱚᱢᱤᱠ ᱠᱚ ᱮᱢᱟ ᱵᱟᱭᱨᱮ ᱠᱟᱹᱢᱤ ᱠᱚ ᱪᱟᱞᱟᱜᱼᱟ ᱾
ᱴᱷᱤᱠ ᱟᱪᱷᱮ ᱚᱱᱟ ᱩᱱᱠᱩ ᱪᱮᱫ ᱞᱮᱜᱤ ᱵᱟᱭᱨᱮ ᱠᱟᱹᱢᱤ ᱠᱚ ᱪᱟᱞᱟᱜ ᱠᱟᱱᱟ ᱚᱱᱟ ᱦᱚᱸ ᱱᱟᱥᱮ ᱫᱤᱥᱟᱹ ᱦᱮᱱᱟᱜ ᱟᱠᱟᱫᱟ ᱾ ᱵᱟᱹᱱᱩᱜᱼᱟ ᱚᱱᱟ ᱦᱚᱸ ᱤᱧ ᱫᱚ ᱦᱟᱸᱜ ᱠᱷᱟᱱᱤᱧ ᱞᱟᱹᱭᱟᱢ ᱜᱮ ᱩᱱᱤ ᱪᱮᱫ ᱞᱟᱹᱜᱤᱫ ᱪᱟᱞᱟᱜ ᱠᱟᱱᱟᱭ ᱵᱟᱭᱨᱮ ᱠᱟᱹᱢᱤ ᱢᱟᱥᱮ ᱞᱮᱢᱮ ᱩᱱᱤ ᱫᱚ ᱢᱤᱫᱴᱟᱝ ᱟᱭᱟᱜ ᱢᱚᱱᱮ ᱨᱮ ᱩᱭᱦᱟᱹᱨ ᱵᱷᱟᱵᱽᱱᱟ ᱫᱚᱦᱚᱭᱟᱭ ᱡᱮ ᱤᱧ ᱦᱟᱯᱮᱱ ᱫᱤᱱ ᱫᱚ ᱪᱮᱫ ᱞᱮᱠᱟ ᱠᱩᱲᱤ ᱜᱤᱫᱨᱟᱹ ᱚᱞ ᱯᱟᱲᱦᱟᱣ ᱠᱟᱛᱮᱮᱫ ᱜᱨᱮᱡᱩᱣᱮᱴᱚᱜ-ᱟᱭ ᱯᱚᱥᱴ ᱜᱨᱮᱡᱩᱣᱮᱴᱚᱜ-ᱟᱭ᱾ ᱦᱮᱸ ᱥᱮ ᱵᱟᱝ ᱰᱤᱜᱽᱨᱤ ᱜᱮ ᱦᱟᱢᱮᱴ ᱠᱟᱭ ᱢᱮᱱᱠᱷᱟᱱ ᱩᱱᱤ ᱡᱩᱫᱤ ᱢᱤᱫᱴᱟᱝ ᱠᱩᱲᱤ ᱵᱮ ᱵᱮᱠᱟᱨ ᱨᱮᱭ ᱛᱟᱦᱮᱱᱟᱭ ᱥᱮ ᱵᱟᱝ ᱢᱤᱫᱴᱟᱝ ᱪᱟᱹᱠᱨᱤ ᱠᱚᱲᱟ ᱪᱚᱨᱚᱠ ᱧᱚᱜ ᱠᱩᱲᱤ ᱛᱟᱦᱮᱱᱟ ᱪᱟᱹᱠᱨᱤ ᱠᱚᱲᱟ ᱧᱮᱞ ᱠᱟᱛᱮ ᱪᱟᱞᱟᱜ ᱟᱭ ᱥᱮᱠᱚ ᱡᱟᱣᱟᱭᱟᱠᱚ ᱾ ᱢᱮᱱᱠᱷᱟᱱ ᱢᱤᱫᱴᱟᱝ ᱠᱚᱲᱟ ᱩᱱᱤ ᱡᱩᱫᱤ ᱟᱡ ᱜᱨᱮᱡᱩᱭᱮᱴ ᱯᱚᱥᱴ ᱜᱨᱮᱡᱩᱭᱮᱴ ᱰᱤᱭᱮᱞᱮᱴ ᱵᱤᱭᱮᱰ ᱠᱚᱨᱟᱣ ᱠᱟᱛᱮ ᱡᱩᱫᱤ ᱛᱟᱦᱮᱱᱟᱭ ᱥᱮ ᱚᱠᱚᱭ ᱠᱩᱲᱤ ᱦᱚ ᱵᱟᱠᱚ ᱡᱟᱣᱟᱭᱚᱜ-ᱟ ᱩᱱᱤ ᱴᱷᱮᱱ ᱾ ᱪᱮᱫᱟᱜ ᱵᱟᱠᱚ ᱡᱟᱣᱟᱭᱟᱠᱚ ᱱᱩᱭ ᱫᱚ ᱯᱚᱭᱥᱟ ᱯᱚᱭᱥᱟ ᱠᱩᱲᱤ ᱵᱟᱹᱱᱩᱜ ᱛᱟᱭᱟ ᱟᱨ ᱡᱩᱫᱤ ᱡᱟᱶᱟᱭ ᱠᱟᱛᱮ ᱟᱹᱜᱩᱭᱟᱭ ᱥᱮ ᱩᱱᱤ ᱡᱟᱦᱟᱸᱭ ᱚᱞ ᱯᱟᱲᱦᱟᱣ ᱠᱟᱱᱟᱭ ᱩᱱᱤ ᱡᱟᱦᱟᱸᱢ ᱞᱟᱹᱭᱮᱫ ᱫᱚ ᱡᱮ ᱰᱤᱜᱽᱨᱤ ᱠᱟᱛᱮ ᱦᱮᱡ ᱟᱠᱟᱱᱟ ᱚᱞ ᱯᱟᱲᱦᱟᱣ ᱠᱟᱛᱮ ᱩᱱᱤ ᱠᱩᱲᱤ ᱦᱚᱸ ᱠᱤᱱᱛᱩ ᱱᱩᱭ ᱥᱮᱫ ᱮ ᱠᱚᱭᱚᱜ ᱠᱟᱜᱼ ᱟᱭ ᱟᱡ ᱡᱟᱶᱟᱭ ᱥᱮᱫ ᱮ ᱠᱚᱭᱚᱜ ᱠᱟᱜ ᱟᱭ ᱡᱮ ᱟᱢ ᱯᱚᱭᱥᱟ ᱟᱹᱜᱩᱭ ᱢᱮ ᱾ ᱤᱧ ᱱᱚᱣᱟ ᱪᱩᱲᱤ ᱫᱚᱨᱠᱟᱨᱤᱧᱟᱹ, ᱟᱭᱱᱚᱢ ᱫᱚᱨᱠᱟᱨᱤᱧᱟᱹ ᱠᱟᱪᱚᱞ ᱫᱚᱨᱠᱟᱨᱤᱧᱟᱹ ᱡᱟᱦᱟᱸ ᱠᱚ ᱢᱮᱛᱟᱜ ᱠᱟᱱ ᱴᱤᱠᱞᱤ ᱫᱚᱨᱠᱟᱨᱤᱧᱟ ᱤᱧᱟᱹᱜ ᱵᱚᱦᱚᱜ ᱩᱯ ᱨᱮ ᱥᱤᱢᱯᱩ ᱫᱚᱨᱠᱟᱨᱚᱜᱼᱟ ᱛᱟᱦᱚᱞᱮ ᱚᱱᱟ ᱫᱚ ᱚᱠᱚᱭ ᱨᱚᱡᱽᱜᱟᱨ ᱟᱹᱜᱩ ᱭᱮᱫᱟᱭ?
ᱦᱚᱭ ᱦᱚᱭ ᱞᱟᱹᱭᱮᱫ ᱟᱹᱧ ᱛᱟᱦᱚᱞᱮ ᱠᱷᱟᱱ ᱫᱚᱠᱤ ᱠᱚᱲᱟ ᱜᱤᱫᱽᱨᱟᱹ ᱠᱤ ᱮᱠᱟᱞ ᱵᱟᱠᱚ ᱯᱟᱲᱦᱟᱜ ᱠᱟᱱᱟ ᱯᱟᱲᱦᱟᱜ ᱠᱟᱱᱟ ᱠᱚ ᱯᱟᱲᱦᱟᱜ ᱡᱩᱫᱤᱢ ᱯᱟᱲᱦᱟᱜ ᱠᱷᱟᱱᱮ ᱯᱟᱲᱦᱟᱣ ᱞᱮᱠᱟ ᱯᱟᱲᱦᱟᱜ ᱢᱮ ᱟᱨ ᱵᱟᱠᱷᱟᱱ ᱫᱚ ᱮᱠᱟᱞ ᱜᱮ ᱟᱞᱚᱢ ᱯᱟᱲᱦᱟᱜᱼᱟ ᱾ ᱤᱧ ᱫᱚ ᱚᱱᱟᱧ ᱞᱟᱹᱭᱟ ᱾ ᱠᱚᱲᱟ ᱜᱤᱫᱽᱨᱮ ᱠᱩᱲᱤ ᱜᱤᱫᱽᱨᱟᱹ ᱱᱮᱛᱟᱨ ᱫᱚ ᱥᱚᱢᱟᱱ ᱾
ᱦᱮᱸ ᱛᱚ ᱟᱫᱚ ᱠᱩᱲᱤ ᱜᱤᱫᱽᱨᱟᱹ ᱟᱫᱚ ᱡᱩᱫᱤ ᱦᱚᱭᱛᱚ ᱱᱚᱣᱟ ᱠᱟᱛᱷᱟ ᱜᱮ ᱱᱚᱣᱟ ᱠᱟᱛᱷᱟ ᱤᱭᱟ. ᱱᱚᱣᱟ ᱠᱟᱛᱷᱟ ᱫᱚ ᱡᱩᱫᱤ ᱠᱚᱲᱟ ᱜᱤᱫᱽᱨᱟᱹ ᱯᱟᱦᱴᱟ ᱠᱷᱚᱱᱟᱜ ᱦᱚᱸ ᱡᱩᱫᱤ ᱠᱚ ᱞᱟᱹᱭᱟ ᱡᱮ ᱦᱮᱸ ᱛᱟᱦᱚᱞᱮ ᱠᱩᱲᱤ ᱜᱤᱫᱽᱨᱟᱹ ᱯᱟᱲᱦᱟᱜ ᱠᱟᱱᱟᱢ ᱯᱟᱲᱦᱟᱜ ᱢᱮ ᱮᱠᱟᱞ ᱪᱟᱹᱠᱨᱤ ᱧᱟᱢ ᱩᱛᱟᱹᱨ ᱢᱮ ᱾ ᱛᱟᱦᱚᱞᱮ ᱩᱱ ᱠᱷᱮᱛ ᱨᱮ ᱫᱚ ᱪᱮᱫ?
ᱦᱮᱸ ᱦᱮᱸ ᱮᱠᱟᱞ ᱪᱟᱹᱠᱨᱤ ᱧᱟᱢ ᱩᱛᱟᱹᱨ ᱩᱛᱟᱹᱨ ᱢᱮ ᱫᱚ ᱵᱟᱝ ᱚᱠᱚᱭ ᱦᱚᱸ ᱱᱚᱣᱟ ᱫᱚ ᱢᱟᱱᱮ ᱚᱠᱚᱭ ᱱᱚᱣᱟ ᱫᱚ ᱵᱟᱵᱚᱱ ᱵᱟᱰᱟᱭᱟ ᱡᱮ ᱤᱧ ᱯᱟᱲᱦᱟᱜ ᱠᱟᱱᱟᱹᱧ ᱢᱟᱱᱮ ᱪᱟᱹᱠᱨᱤ ᱜᱤᱧ ᱧᱟᱢᱟ ᱾ ᱚᱱ ᱚᱱᱠᱟ ᱚᱱᱟ ᱞᱟᱹᱜᱤᱫ ᱵᱚᱱ ᱯᱟᱲᱦᱟᱜ ᱠᱟᱱᱟ ᱠᱤ ᱚᱱᱟ ᱞᱟᱹᱜᱤᱫ ᱫᱚ ᱵᱟᱝ ᱟᱵᱚ ᱵᱚᱱ ᱯᱟᱲᱦᱟᱜᱼᱟ ᱱᱤᱡᱮ ᱤᱧ ᱡᱮᱢᱚᱱ ᱯᱟᱲᱦᱟᱣ ᱠᱟᱛᱮᱫ ᱥᱤᱠᱷᱱᱟᱹᱛ ᱢᱟᱱᱮ ᱮᱢᱚᱱ ᱥᱤᱠᱷᱱᱟᱹᱛ ᱦᱚᱲ ᱞᱮᱠᱟᱧ ᱥᱤᱠᱷᱱᱟᱹᱛᱚᱜ ᱢᱟ ᱡᱟᱦᱟᱸ ᱫᱚ ᱤᱧ ᱮᱴᱟᱜ ᱦᱚᱲᱤᱧ ᱩᱱᱤᱧ ᱟᱲᱛᱤ ᱫᱟᱲᱮᱭᱟᱭᱟ ᱢᱮᱱᱛᱮ ᱾
ᱦᱚᱭ ᱦᱚᱭ ᱟᱫᱚ ᱛᱟᱦᱚᱞᱮ ᱠᱚᱲᱟ ᱠᱚᱲᱟ ᱜᱤᱫᱽᱨᱟᱹ ᱯᱟᱦᱟᱴᱟ ᱨᱮᱱᱟᱜ ᱚ ᱚ ᱠᱚᱲᱟ ᱜᱤᱫᱽᱨᱟᱹ ᱯᱟᱥᱦᱴᱟ ᱫᱚ ᱱᱤᱝᱠᱟᱹᱱᱟᱜ ᱠᱟᱛᱷᱟ ᱪᱮᱫᱟᱜ ᱮᱢ ᱞᱟᱹᱭ ᱠᱮᱫᱟ ᱡᱮ ᱮᱵᱚᱱ ᱯᱟᱲᱦᱟᱜ ᱟᱢ ᱡᱟᱦᱟᱸ ᱫᱚ ᱪᱟᱹᱠᱨᱤᱢ ᱧᱟᱢ ᱞᱮᱠᱟ ᱥᱮ ᱪᱮᱫ ᱞᱮᱠᱟ ᱚᱱᱠᱟ ᱵᱟᱢ ᱞᱟᱹᱭ ᱦᱚᱪᱚ ᱠᱮᱫ
ᱵᱟᱝ ᱚᱱᱟ ᱫᱚ ᱵᱟᱹᱧ ᱞᱟᱹᱭ ᱠᱮᱫᱟ ᱤᱧ ᱫᱚ ᱱᱚᱣᱟᱧ ᱞᱟᱹᱭ ᱠᱮᱫᱟ ᱡᱮ ᱯᱟᱲᱦᱟᱣ ᱞᱮᱠᱟ ᱯᱟᱲᱦᱟᱣ ᱦᱩᱭᱩᱜᱼᱟ ᱾ ᱯᱟᱲᱦᱟᱜ ᱠᱷᱟᱱᱮᱢ ᱯᱟᱲᱦᱟᱣ ᱞᱮᱠᱟ ᱯᱟᱲᱦᱟᱜ ᱢᱮ ᱟᱨ ᱵᱟᱠᱷᱟᱱ ᱟᱞᱚ
ᱦᱮᱸ ᱴᱷᱤᱠ ᱟᱪᱷᱮ ᱤᱧ ᱦᱚᱧ ᱞᱟᱹᱭ ᱠᱮᱫᱟ ᱡᱮ ᱦᱚᱭ ᱾ ᱤᱧ ᱱᱚᱣᱟ ᱠᱟᱛᱷᱟ ᱜᱤᱧ ᱞᱟᱹᱭ ᱚᱪᱚ ᱟᱠᱟᱫᱟ ᱡᱮ ᱯᱟᱲᱦᱟᱣ ᱞᱮᱠᱟ ᱯᱟᱲᱦᱟᱣ ᱫᱚ ᱴᱷᱤᱠ ᱜᱮᱭᱟ ᱩᱱᱤ ᱦᱚ ᱥᱤᱠᱷᱱᱟ. ᱛ ᱧᱟᱢ ᱠᱟᱫᱟ ᱦᱚᱲ ᱥᱤᱠᱷᱱᱟᱹᱛ ᱮᱢ ᱠᱚᱼᱟ ᱪᱟᱹᱠᱨᱤ ᱠᱤᱱᱛᱩ ᱵᱟᱭ ᱧᱟᱢ ᱞᱮᱫᱟ ᱩᱱᱤ ᱫᱚ ᱠᱤᱱᱛᱩ ᱢᱤᱫᱴᱟᱝ ᱵᱮᱠᱟᱨ ᱡᱩᱫᱤ ᱛᱟᱦᱮᱱᱟ ᱢᱤᱫᱴᱟᱝ ᱡᱩᱫᱤ ᱟᱡ ᱚᱲᱟᱜ ᱠᱚᱦᱚᱸ ᱜᱷᱟᱨᱚᱸᱡᱽ ᱮ ᱵᱮᱱᱟᱣᱟᱭ ᱩᱱᱤ ᱫᱚ ᱠᱤᱱᱛᱩ ᱚᱠᱚᱭ ᱠᱚᱭᱚᱜ ᱠᱟᱛᱮᱮᱫ ᱛᱟᱦᱮᱱᱟ ᱟᱭᱭᱩᱵ ᱮᱨᱟ ᱫᱚ ᱩᱱᱤ ᱟᱭᱮᱡ ᱡᱟᱶᱟᱭ ᱠᱚᱲᱟ ᱥᱮᱮᱫ ᱠᱚᱭᱚᱜ ᱠᱟᱛᱮᱮᱫ ᱜᱮ ᱾
ᱦᱮᱸ ᱟᱨ ᱟᱢ ᱡᱩᱫᱤᱢ ᱯᱟᱲᱦᱟᱜ ᱟᱥᱮ ᱟᱨ ᱡᱟᱦᱟᱸᱭ ᱡᱩᱫᱤ ᱯᱟᱲᱦᱟᱜ ᱯᱟᱲᱦᱟᱣ ᱠᱟᱛᱮᱮᱫ ᱡ ᱡᱟᱦᱟᱸᱭᱭᱟᱜ ᱯᱟᱲᱦᱟᱜᱟᱭ ᱥᱮ ᱩᱱᱤ ᱫᱚ ᱟᱹᱰᱤ ᱠᱤᱪᱷᱩ ᱠᱚᱨᱟᱣ ᱫᱟᱲᱮᱭᱟᱜᱼᱟ ᱢᱟᱴᱷ ᱠᱟᱹᱢᱤ ᱵᱟᱫ ᱛᱮ ᱟᱹᱰᱤ ᱠᱤᱪᱷᱩ ᱠᱚᱨᱟᱣ ᱜᱟᱱᱚᱜᱼᱟ ᱟᱹᱰᱤ ᱠᱤᱪᱷᱩ ᱚᱱᱟ ᱪᱠᱨᱤ ᱪᱟᱹᱠᱨᱤ ᱧᱟᱢ ᱞᱮᱠᱷᱟᱱ ᱜᱮ ᱦᱚᱲ ᱥᱩᱠ ᱨᱮᱠᱚ ᱛᱟᱦᱮᱱᱟ ᱥᱮ ᱩᱱᱤᱜᱮ ᱵᱟᱹᱦᱩᱭ ᱧᱟᱢ ᱠᱚᱣᱟ ᱪᱟᱹᱠᱨᱤ ᱵ ᱚᱱᱠᱟ ᱫᱚ ᱵᱟᱝ ᱠᱟᱱᱟ ᱡᱟᱦᱟᱸᱭ ᱯᱟᱲᱦᱟᱣ ᱠᱟᱱᱟ ᱵᱩᱫᱽᱫᱷᱤ ᱜᱮᱭᱟᱱ ᱢᱮᱱᱟᱜ ᱛᱟᱭ ᱩᱱᱤ ᱟᱹᱰᱤ ᱠᱤᱪᱷᱩ ᱠᱚᱨᱟᱣ ᱫᱟᱲᱮᱼᱟ ᱩᱱᱤ ᱪᱟᱹᱠᱨᱤ ᱡᱟᱦᱟᱸᱭ ᱪᱟᱹᱠᱨᱤ ᱠᱟᱱᱟᱭ ᱥᱮ ᱩᱱᱤ ᱠᱷᱚᱱᱟᱜ ᱦᱚᱸ ᱵᱤᱥᱤ ᱤᱱᱠᱟᱢ ᱫᱟᱲᱮᱭᱟᱜᱼᱟ
ᱛᱤᱨ ᱤᱠᱟᱢᱛᱚᱭ ᱫᱟᱲᱮᱭᱟᱜ ᱟᱭ ᱚᱱᱟ ᱫᱚ ᱤᱧᱤᱧ ᱵᱩᱡᱽᱫᱟ ᱵᱟᱝ ᱫᱚ ᱵᱟᱝ ᱟᱫᱚ ᱱᱚᱣᱟ ᱛᱟᱞᱟᱨᱮ ᱡᱟᱦᱟᱸ ᱞᱮᱠᱟ ᱜᱟᱯᱟᱞᱢᱟᱨᱟᱣ ᱦᱩᱭᱱᱟ ᱡᱮ ᱢᱤᱫᱴᱟᱝ ᱠᱩᱲᱤ ᱜᱤᱫᱽᱨᱟᱹ ᱦᱚᱸ ᱡᱟᱦᱟᱸ ᱞᱮᱠᱟ ᱞᱮᱠᱟ ᱯᱟᱲᱦᱟᱜ ᱟᱭ ᱡᱮᱢᱚᱱ ᱯᱟᱲᱦᱟᱣ ᱞᱮᱠᱟᱭ ᱯᱟᱲᱦᱟᱜᱼ ᱢᱟ ᱢᱤᱫᱴᱟᱝ ᱠᱚᱲᱟ ᱜᱤᱫᱽᱨᱟᱹ ᱦᱚᱸ ᱯᱟᱲᱦᱟᱣ ᱞᱮᱠᱟᱭ ᱯᱟᱲᱦᱟᱜᱢᱟᱭ ᱢᱮᱱᱠᱷᱟᱱ ᱜᱷᱟᱨᱚᱸᱡᱽ ᱪᱟᱞᱟᱣ ᱨᱮᱫᱚ ᱪᱮᱫᱟᱜ ᱠᱚᱲᱟ ᱜᱮ ᱵᱤᱥᱤ ᱠᱚ ᱞᱟᱦᱟᱜ ᱠᱟᱱᱟ ᱠᱚ ᱟᱢ ᱡᱩᱫᱤ ᱤᱧᱤᱧ ᱞᱟᱹᱭᱟ ᱡᱮ ᱟᱵᱚ ᱡᱟᱦᱟᱸ ᱵᱚᱱ ᱧᱮᱞ ᱫᱫᱟᱵᱚᱱ ᱱᱟᱭᱤᱱᱴᱤ ᱯᱷᱟᱭᱤᱵᱷ ᱯᱟᱨᱥᱮᱱᱴ ᱜᱮ ᱧᱮᱞ ᱡᱟᱶᱟᱭ ᱛᱮ ᱪᱮᱛᱟᱱ ᱨᱮ ᱴᱮᱦᱰ ᱠᱟᱛᱮ ᱜᱮ ᱦᱮᱱᱟᱜ ᱟᱠᱟᱫ ᱠᱚᱣᱟ ᱤᱱᱟᱹ ᱛᱟᱭᱚᱢ ᱫᱚ ᱡᱟᱦᱟᱸ ᱛᱤᱱᱟᱹᱜ ᱡᱟᱦᱟᱸᱠᱟᱱ ᱠᱟᱹᱢᱤ ᱠᱟᱹᱥᱱᱤ ᱚᱲᱟᱜ ᱜᱷᱟᱨᱚᱸᱡᱽ ᱨᱮᱱᱟᱜ ᱜᱷᱟᱨᱚᱸᱡᱽ ᱪᱟᱪᱞᱟᱣ ᱛᱮ ᱫᱚ ᱛᱤᱨᱞᱟᱹ ᱫᱚ ᱵᱟᱠᱚ ᱛᱟᱦᱮᱱᱟ ᱦᱳᱭ ᱚᱲᱟᱜ ᱨᱮᱱᱟᱜ ᱠᱟᱹᱢᱤ ᱠᱚ ᱮᱢᱚᱜ ᱟᱠᱚ ᱠᱟᱹᱢᱤ ᱠᱚ ᱜᱚᱲᱚ ᱫᱟᱲᱮᱭᱟᱠᱚ ᱥᱟᱸᱜᱮ ᱠᱚ ᱠᱟᱹᱢᱤ ᱫᱟᱲᱮᱭᱟᱜᱼᱟ ᱢᱮᱱᱟᱱ ᱮᱠᱷᱟᱱ ᱡᱟᱦᱟᱸ ᱫᱚ ᱜᱷᱟᱨᱚᱸᱡᱽ ᱪᱟᱞᱟᱣ ᱨᱤᱱᱤᱡ ᱡᱟᱦᱟᱸᱭ ᱟᱸᱜᱤᱵᱷᱟᱨ ᱫᱚᱭ ᱦᱟᱛᱟᱣ ᱟᱠᱟᱫᱟᱭ ᱚᱠᱚᱭ ᱯᱥᱮ ᱞᱮᱟᱹᱭᱱᱟ
ᱠᱚᱲᱟ ᱜᱤᱫᱽᱨᱟᱹ ᱜᱮ ᱡᱩᱚᱫᱤ ᱩᱱ ᱠᱷᱮᱛᱨᱮ ᱨᱮ ᱠᱩᱲᱤ ᱜᱤᱫᱽᱨᱟᱹ ᱠᱚ ᱦᱟᱛᱟᱣ ᱠᱮᱭᱟ ᱮᱸᱰᱮ ᱠᱷᱟᱱ ᱫᱚ ᱱᱚᱸᱰᱮ ᱞᱟᱹᱭ ᱜᱟᱱ ᱠᱚᱜ ᱦᱮᱸ ᱠᱩᱲᱤ ᱜᱤᱫᱽᱨᱟᱹ ᱠᱚᱭᱚᱜ ᱠᱟᱛᱮ ᱦᱚᱸᱢ ᱛᱟᱦᱮᱸ ᱠᱚᱜᱼᱟ ᱡᱮᱦᱮᱛᱩ ᱠᱚᱲᱟ ᱜᱤᱫᱽᱨᱟᱹ ᱠᱚ ᱦᱟᱛᱟᱣ ᱮᱟ ᱪᱮᱫᱟᱜ ᱩᱱᱤ ᱪᱮᱫᱟᱜ ᱩᱱᱤ ᱟᱡ ᱡᱟᱶᱟᱭ ᱠᱚᱭᱚᱜ ᱪᱮᱫᱟᱜ ᱵᱟᱭ ᱛᱟᱦᱮᱱᱟ ᱚᱵᱚᱥᱥᱳᱭ ᱛᱟᱦᱮᱱᱟᱭ
ᱟᱫᱚ ᱤᱧᱟᱹᱜ ᱠᱟᱛᱷᱟ ᱡᱚᱢᱟ ᱟᱫᱚ ᱚᱱᱟ ᱠᱷᱟᱹᱛᱤᱨ ᱛᱮᱜᱮ ᱡ ᱨᱮᱱᱟᱜ ᱠᱟᱛᱷᱟᱢ ᱞᱟᱹᱭ ᱦᱚᱪᱚ ᱠᱮᱫᱟ ᱥᱮ ᱚᱱᱟ ᱠᱷᱟᱹᱛᱤᱨ ᱛᱮᱜᱮ ᱩᱱᱠᱩ ᱫᱚ ᱚᱱᱮ ᱮᱭ ᱤᱥ ᱮᱢ ᱠᱟᱛᱮ ᱫᱚ ᱵᱟᱦᱮᱨ ᱠᱟᱹᱢᱤ ᱫᱚᱠᱚ ᱫᱟᱹᱲ ᱡᱚᱝ ᱠᱟᱱᱟ ᱦᱳᱭᱥ ᱡᱮ ᱤᱧ ᱦᱟᱯᱮᱱ ᱫᱤᱱ ᱦᱤᱞᱳᱜ ᱜᱷᱟᱨᱚᱸᱡᱽ ᱥᱚᱝᱥᱟᱨ ᱡᱚᱠᱷᱚᱱᱤᱧ ᱵᱮᱱᱟᱣᱟ ᱩᱱ ᱚᱠᱛᱚ ᱫᱚ ᱚᱠᱚᱠᱚᱭ ᱠᱟᱛᱮ ᱤᱧ ᱵᱟᱹᱦᱩ ᱫᱚ ᱛᱟᱦᱮᱱ ᱤᱧ ᱠᱚᱭᱚᱜ ᱠᱟᱛᱮ ᱤᱧ ᱯᱟᱲᱦᱟᱣ ᱞᱮᱠᱟᱧ ᱯᱟᱲᱦᱟᱜᱼᱟ ᱢᱟᱱᱮ ᱱᱚᱝᱠᱟ ᱫᱚ ᱵᱟᱝ
ᱟᱹᱰᱤ ᱞᱮᱠᱟᱱ ᱵᱩᱫᱽᱫᱷᱤ ᱟᱨᱡᱟᱣ ᱜᱟᱱᱚᱜᱼᱟ
ᱵᱩᱫᱽᱫᱷᱤ ᱟᱨᱡᱟᱣ ᱫᱚ ᱴᱷᱤᱠ ᱜᱮᱭᱟ ᱵᱩᱫᱽᱫᱷᱤ ᱟᱨᱡᱟᱣ ᱠᱟᱛᱮ ᱦᱚᱲ ᱵᱮᱠᱟᱨ ᱦᱮᱱᱟᱜ ᱟᱠᱟᱫ ᱠᱚᱣᱟ ᱵᱩᱡᱷᱟᱹᱣ ᱠᱮᱫᱟᱢ ᱦᱚᱠᱚᱭ ᱯᱤᱭ ᱪᱤ ᱥᱠᱚᱞᱟᱨ ᱦᱩᱭ ᱠᱟ ᱠᱟᱛᱮᱮᱫ ᱠᱚ ᱵᱮᱠᱟᱨ ᱦᱮᱱᱟᱜ ᱠᱫ ᱠᱚᱣᱟ ᱟᱢ ᱱᱚᱣᱟᱚᱢ ᱵᱟᱰᱟᱭᱟ ᱚᱱᱟ ᱠᱷᱟᱹᱛᱤᱨ ᱛᱮ ᱯᱤ ᱮᱭᱤᱪ ᱰᱤ ᱠᱚᱨᱟᱣ ᱠᱟᱫᱟᱭ ᱡᱚᱠᱷᱚᱱ ᱛᱟᱦᱚᱞᱮ
ᱢᱟᱱᱮ ᱠᱤᱪᱷᱩᱛᱮ ᱜᱨᱮᱡᱩᱭᱮᱥᱚᱱ ᱠᱚ ᱵᱤᱭ ᱮᱰ ᱰᱤ ᱮᱰ ᱠᱚᱨᱟᱣ ᱠᱟᱛᱮᱮᱫ ᱫᱚ ᱧᱮᱞ ᱢᱟᱥᱴᱟᱨ ᱞᱮᱠᱟᱛᱮ ᱥᱴᱩᱰᱮᱱᱴ ᱠᱚ ᱴᱤᱭᱩᱥᱚᱱ ᱯᱟᱲᱦᱟᱣ ᱛᱟᱢ ᱫᱟᱲᱮᱭᱟᱠᱚᱣᱟ ᱴᱤᱭᱩᱥᱚᱱ ᱯᱟᱲᱦᱟᱣ ᱨᱮ ᱛᱤᱱᱟᱹᱜ ᱤᱱᱠᱟᱢ ᱢᱮᱱᱟᱜᱼᱟ
ᱴᱤᱩᱥᱚᱱ ᱟ ᱮᱢ ᱞᱟᱹᱭᱮᱫᱟᱢ ᱛᱚ ᱴᱤᱩᱥᱚᱱ ᱯᱟᱲᱦᱟᱣ ᱠᱟᱛᱮᱜ ᱢᱮᱱᱟᱜ ᱟᱠᱟᱫᱟ ᱴᱤᱭᱩᱥᱚᱱ ᱨᱮ ᱱᱤᱛᱚᱜ ᱡᱩᱫᱤ ᱵᱮᱠᱟᱨᱚᱛ ᱠᱚ ᱱᱤᱛᱚᱜ ᱛᱤᱱᱟᱹᱜ ᱥᱟᱸᱜᱤ ᱟᱠᱟᱱᱟ ᱚᱱᱟᱢ ᱧᱮᱞ ᱡᱩᱫᱤ ᱡᱚᱛᱚ ᱦᱚᱲ ᱴᱤᱭᱩᱥᱚᱱ ᱠᱚ ᱩᱰᱩᱠᱚᱜᱼᱟ ᱥᱮ ᱢᱤᱫᱴᱟᱝ ᱠᱟᱛᱮᱮᱫ ᱜᱤᱫᱽᱨᱟᱹ ᱦᱚᱸ ᱵᱟᱠᱚ ᱧᱟᱢ ᱠᱚᱣᱟ ᱦᱟᱹᱴᱤᱧ ᱨᱮ ᱱᱚᱣᱟ ᱠᱟᱛᱷᱟ ᱦᱚᱸ ᱤᱧᱤᱧ ᱞᱟᱹᱭ ᱫᱚᱦᱚᱣᱟᱜ ᱢᱮᱭᱟ
ᱵᱟᱝ ᱧᱟᱢ ᱢᱮᱱᱠᱷᱟᱱ ᱡᱚᱛᱚ ᱦᱚᱲ ᱠᱷᱮᱛᱨᱮ ᱫᱚ ᱤᱱᱟᱹᱜ ᱫᱚ ᱵᱟᱝ ᱦᱩᱭᱩᱜᱼᱟ ᱛᱚ ᱚᱱᱟ ᱫᱚ ᱵᱟᱲᱟᱭ ᱦᱮᱱᱟᱜᱼᱟ
ᱛᱟᱦᱞᱮ ᱠᱟᱛᱷᱟ ᱫᱚ ᱤᱱᱟᱹ ᱠᱟᱛᱷᱟ ᱡᱷᱚᱛᱚ ᱦᱚᱲ ᱠᱷᱮᱛᱨᱮ ᱨᱮ ᱵᱟᱝ ᱦᱩᱭᱩᱜᱼᱟ ᱢᱮᱱᱠᱷᱟᱱ ᱚᱞ ᱯᱟᱲᱦᱟᱣ ᱠᱟ ᱠᱟᱛᱮᱮᱫ ᱟᱹᱰᱤ ᱦᱚᱲ ᱟᱹᱰᱤ ᱤᱧᱟᱹᱜ ᱢᱮᱫᱛᱮ ᱧᱮᱞ ᱵᱟᱨᱯᱮ ᱦᱚᱲ ᱮᱠᱷᱚᱱ ᱯᱤ ᱮᱭᱤᱪ ᱰᱤ ᱠᱚᱢᱯᱞᱤᱴ ᱠᱟᱫᱟ ᱠᱚ ᱛᱟᱦᱚᱞᱮ ᱩᱱᱠᱩ ᱫᱚ ᱦᱟᱭᱟᱨ ᱥᱴᱟ ᱡᱟᱦᱟᱸ ᱫᱚ ᱦᱩᱭᱩᱜ ᱠᱟᱱᱟ ᱡᱚᱛᱚ ᱠᱷᱚᱱᱟᱜ ᱴᱚᱯ ᱥᱴᱟᱰᱤ ᱩᱱᱠᱩ ᱫᱚ ᱠᱟᱱᱟ ᱠᱚ ᱟᱨ ᱤᱱᱟᱹ ᱠᱷᱚᱱᱟᱜ ᱪᱮᱛᱟᱱ ᱫᱚ ᱟᱫᱚ ᱚᱱᱠᱟ ᱫᱚ ᱵᱟᱹᱱᱩᱜ ᱠᱟᱫᱟ ᱱᱚᱣᱟ ᱴᱤᱪᱤᱝ ᱞᱟᱭᱤᱱ ᱨᱮᱫᱚ ᱩᱱᱠᱩ ᱞᱮᱠᱟᱱ ᱦᱚᱲ ᱱᱚᱰᱮ ᱟᱡ ᱫᱩᱲᱩᱵ ᱟᱠᱟᱱᱟ ᱦᱟᱸᱰᱮ ᱜᱮᱥᱴ ᱞᱮᱠᱪᱟᱨᱟᱨ ᱞᱟᱹᱜᱤᱫ ᱛᱮ ᱦᱟᱸᱰᱮ ᱤᱱᱴᱟᱨᱵᱷᱤᱭᱩ ᱱᱟᱰᱮ ᱤᱱᱴᱟᱨᱵᱷᱤᱭᱩ ᱪᱟᱞᱟᱜ ᱦᱩᱭᱩᱜ ᱠᱟᱱᱛᱮ ᱟ ᱵ ᱵᱩᱡᱽ ᱫᱟᱲᱮᱭᱟᱜ ᱠᱟᱱᱟ ᱛ ᱚᱠᱟ ᱦᱟᱞᱚᱛ ᱨᱮᱱ ᱠᱚ ᱮᱢᱟᱜ